ᱦᱮᱸ, ᱡᱚᱦᱟᱨ ᱜᱮ᱾
ᱡᱚᱦᱟᱨ ᱜᱮ, ᱦᱳᱭ ᱡᱚᱦᱟᱨ ᱜᱮ᱾
ᱪᱮᱜ ᱵᱤᱱ ᱪᱤᱠᱟᱹᱭᱮᱜ-ᱟ ᱵᱤᱱ, ᱵᱮᱥ ᱜᱮᱭᱟ ᱵᱤᱱ?
ᱵᱮᱥ ᱜᱮᱭᱟ ᱵᱤᱱ, ᱦᱳᱭ ᱵᱮᱥ ᱵᱟᱲᱟ ᱜᱮ, ᱟᱵᱮᱱ ᱜᱮ ᱪᱮᱜ ᱞᱮᱠᱟ?
ᱦᱮᱸ, ᱟᱞᱤᱧ ᱦᱚᱸ ᱵᱮᱥ ᱵᱟᱲᱟ ᱜᱮ, ᱟᱨ ᱚᱱᱟ ᱥᱟᱶᱛᱮ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ᱾
ᱟᱪᱪᱷᱟ᱾ ᱛᱟᱦᱚᱞᱮ ᱞᱟᱹᱭ ᱠᱮᱫᱟ ᱵᱮᱱ ᱡᱮ, ᱪᱟᱥᱵᱟᱥ ᱱᱤᱭᱮ ᱢᱟ ᱛᱟᱦᱚᱞᱮ ᱟᱨᱚᱢᱵᱚᱭ ᱛᱟᱞᱟᱝ ᱵᱮᱱ ᱠᱟᱹᱴᱤᱡ ᱛᱟᱦᱚᱞᱮ, ᱛᱟᱨᱯᱚᱨᱮ ᱟᱹᱞᱤᱧ ᱠᱟᱹᱴᱤᱡ ᱞᱤᱧ ᱵᱟᱸᱠᱷᱮᱲᱟ᱾
ᱛᱚ ᱩᱢᱻ ᱦᱩᱲᱩ ᱠᱚᱫᱚ ᱯᱮ ᱨᱚᱦᱚᱭᱮᱜ-ᱟ ᱯᱮ ᱚᱱᱛᱮ?
ᱦᱳᱭ, ᱱᱚᱛᱮ ᱫᱚ ᱡᱟᱹᱥᱛᱤ ᱜᱮ ᱨᱚᱦᱚᱭ ᱫᱚ ᱫᱷᱩᱨᱟᱹᱣ ᱦᱩᱭ ᱠᱟᱱᱟ, ᱵᱟᱹᱭᱦᱟᱹᱲ ᱠᱚᱨᱮ ᱫᱚ ᱯᱩᱨᱟᱹᱣ ᱠᱟᱜ ᱜᱮᱭᱟ ᱠᱚ ᱡᱚᱛᱚ ᱞᱮᱠᱟ ᱜᱮ, ᱵᱟᱹᱫᱽ ᱠᱚᱨᱮ ᱜᱮ ᱢᱮᱱᱟᱜ ᱠᱟᱫᱟ᱾ ᱩᱱᱟᱹᱜ ᱡᱟᱹᱥᱛᱤ ᱫᱚ ᱵᱟᱝ-ᱮ ᱫᱟᱜ ᱠᱟᱫᱟ ᱡᱮ ᱵᱟᱹᱫᱽ ᱨᱮᱦᱚᱸ ᱜᱟᱱᱚᱜᱼᱟ, ᱚᱱᱠᱟ ᱩᱱᱟᱹᱜ ᱴᱟᱭ ᱫᱚ ᱵᱟᱝ ᱮ ᱫᱟᱜ ᱠᱟᱫᱟ, ᱫᱟᱜ ᱠᱟᱫᱟᱭ ᱛᱷᱚᱲᱟ ᱜᱟᱱ ᱫᱚ᱾ ᱢᱟᱱᱮ ᱵᱟᱹᱭᱦᱟᱹᱲ ᱠᱚᱨᱮ ᱫᱚ ᱚᱱᱟ ᱚᱲᱟᱜ ᱤᱭᱟᱹ ᱠᱚᱨᱮᱱᱟᱜ ᱢᱟᱱᱮ ᱥᱩᱨ ᱠᱚᱨᱮᱱᱟᱜ ᱴᱟᱺᱰᱤ ᱠᱚᱨᱮᱱᱟᱜ ᱫᱟᱜ ᱠᱚ ᱟᱲᱜᱩ ᱠᱟᱱᱛᱮ ᱚᱱᱟ ᱠᱚᱨᱮ ᱫᱚ ᱜᱟᱱ ᱠᱟᱱᱟ᱾ ᱛᱟᱦᱚᱞᱮ ᱡᱟᱦᱟᱸ ᱵᱟᱹᱫᱽ ᱨᱮ ᱢᱮᱱᱟᱜ ᱠᱟᱫᱟ ᱚᱱᱟ ᱠᱚᱫᱚ ᱩᱱᱟᱹᱜ ᱡᱟᱹᱥᱛᱤ ᱫᱚ ᱵᱟᱭ ᱜᱟᱱ ᱠᱟᱫᱟ, ᱚᱱᱟ ᱠᱚᱫᱚ ᱫᱟᱜ ᱮ ᱨᱮᱦᱚᱸᱭ ᱢᱟᱱᱮ ᱚᱨ ᱪᱟᱵᱟᱭᱮᱫ ᱜᱮᱭᱟ ᱡᱚᱛᱚ ᱨᱚᱦᱚᱭ ᱠᱚ ᱩᱱᱟᱹᱜ ᱡᱟᱹᱥᱛᱤ ᱵᱟᱝ ᱜᱟᱱᱚᱜ ᱠᱟᱱᱟ, ᱦᱩᱲᱩ ᱨᱚᱦᱚᱭ ᱠᱚ᱾ ᱨᱮᱛ ᱠᱟᱱ ᱜᱮᱭᱟ, ᱟᱨ ᱡᱟᱦᱟᱸᱭ ᱠᱚᱠᱚ ᱫᱷᱩᱨᱟᱹᱣ ᱠᱟᱱ ᱜᱮᱭᱟ ᱥᱮ ᱥᱮ ᱩᱱᱠᱩ ᱫᱚ ᱢᱟᱱᱮ ᱡᱟᱦᱟᱸᱭ ᱠᱚ ᱢᱟᱱᱮ ᱵᱤᱥᱤ ᱵᱟᱹᱭᱦᱟᱹᱲ ᱠᱚᱨᱮ ᱢᱮᱱᱟᱜ ᱠᱟᱫ ᱛᱟᱠᱚ ᱜᱮᱭᱟ ᱥᱮ᱾ ᱩᱱᱠᱩ ᱫᱚ ᱢᱟᱱᱮ ᱪᱮᱫᱠᱟ ᱞᱤᱧ ᱞᱟᱹᱭᱟ ᱨᱚᱦᱚᱭ ᱞᱮᱠᱟᱜᱮ ᱨᱚᱦᱚᱭ ᱪᱟᱵᱟᱣ ᱠᱟᱫᱟ ᱮᱠᱫᱚᱢ᱾ ᱡᱟᱦᱟᱸᱭ ᱠᱚ ᱢᱟᱱᱮ ᱜᱟᱹᱰᱤ ᱠᱚ ᱢᱮᱱᱟᱜ ᱠᱟᱫ ᱛᱟᱠᱚᱣᱟ ᱞᱟᱣᱭᱮ ᱴᱟᱠᱴᱟᱨ ᱠᱚ ᱤᱭᱟᱹ ᱠᱚ᱾ ᱩᱱᱠᱩ ᱫᱚ ᱫᱟᱜ ᱫᱟᱭ ᱫᱟᱜ ᱮᱫᱟᱭ ᱥᱤᱭ ᱫᱟᱠᱚ ᱨᱚᱦᱚᱭ ᱠᱟᱹᱢᱤᱱ ᱠᱚᱠᱚ ᱫᱷᱩᱨᱟᱹᱣᱮᱫ ᱠᱚᱣᱟ, ᱟᱨ ᱱᱤᱝᱠᱟᱱ ᱦᱚᱲ ᱫᱚ ᱩᱱᱟᱹᱜ ᱡᱟᱹᱥᱛᱤ ᱦᱚᱲ ᱫᱚ ᱵᱟᱝ ᱠᱟᱱᱟᱞᱮ ᱡᱮ ᱠᱤᱥᱟᱹᱬ ᱩᱱᱟᱹᱜ ᱡᱟᱹᱥᱛᱤ ᱠᱸᱤᱥᱟᱹᱬ ᱦᱚᱲ ᱫᱚ ᱵᱟᱝ ᱠᱟᱱᱞᱮ ᱛᱷᱚᱲᱟ ᱜᱟᱱ ᱦᱩᱭᱩᱜᱼᱟ ᱡᱮ ᱩᱱᱟᱹᱜ ᱡᱚᱢ ᱧᱩ ᱛᱮᱦᱚᱸ ᱩᱱᱟᱹᱜ ᱜᱟᱱ ᱫᱚ ᱵᱟᱞᱮ ᱚᱵᱷᱟᱵᱟ, ᱛᱟᱵᱚᱞᱮ ᱟᱫᱚ ᱩᱱᱟᱹᱜ ᱴᱟᱭ ᱠᱤᱥᱟᱹᱬ ᱫᱚ ᱵᱟᱝ ᱠᱟᱱᱟᱞᱮ ᱡᱮ ᱡᱟᱦᱟᱸ ᱢᱟᱱ ᱡᱟ ᱤᱪᱪᱷᱟ. ᱡᱚᱠᱷᱚᱱ ᱢᱚᱱ ᱛᱚᱠᱷᱚᱱ ᱡᱟᱦᱟᱸ ᱠᱚ ᱢᱚᱱᱮ ᱞᱮᱠᱷᱟᱡ ᱜᱮᱞᱮ ᱧᱟᱢᱟ ᱱᱤᱛ ᱫᱚ
ᱚ ᱟᱪᱪᱷᱟ᱾
ᱟᱨ ᱪᱟᱹᱥᱤ ᱦᱚᱸ ᱩᱱᱟᱹᱜ ᱵᱚᱲᱚ ᱪᱟᱹᱥᱤ ᱫᱚ ᱵᱟᱝ ᱠᱟᱱᱟᱞᱮ, ᱡᱮ ᱫᱚᱢᱮ ᱡᱩᱢᱤ ᱡᱟᱭᱜᱟ ᱢᱮᱱᱟᱜ ᱠᱟᱜ ᱛᱟᱞᱮᱭᱟ, ᱥᱮ ᱩᱱᱟᱹᱜ ᱴᱟᱭ ᱫᱚ ᱵᱟᱝᱼᱟ᱾
ᱟᱨ ᱱᱮᱛᱟᱨ ᱫᱚ ᱵᱮᱥᱤ ᱦᱟᱥᱟ ᱡᱟᱭᱜᱟ ᱛᱟᱦᱮᱸ ᱠᱟᱛᱮ ᱦᱚᱸ ᱛᱚ ᱢᱟᱱᱮ ᱠᱟᱹᱢᱤᱱ ᱠᱚᱦᱚᱸ ᱛᱚ ᱵᱟᱝ ᱠᱚ ᱧᱟᱢᱚᱜ ᱠᱟᱱᱟ, ᱡᱟᱦᱟᱸ ᱚᱲᱟᱜ ᱥᱩᱢᱩᱝ ᱥᱮ ᱥᱟᱢᱴᱟᱣ ᱥᱩᱢᱩᱝ ᱡᱟᱦᱟᱸ ᱛᱟᱦᱮᱱᱟ᱾ ᱚᱱᱟ ᱨᱚᱠᱚᱭ ᱜᱮ ᱵᱮᱥᱟ᱾
ᱦᱳᱭ᱾
ᱟᱞᱮ ᱱᱚᱜ ᱟᱞᱮ ᱱᱚᱛᱮ ᱦᱚᱸ ᱦᱮᱸ ᱞᱟᱹᱭᱵᱤᱱ
ᱦᱚᱸ ᱞᱟᱹᱭ ᱫᱟᱞᱤᱧ ᱡᱮ ᱟᱯᱮ ᱠᱚᱫᱚ ᱪᱮᱠ ᱠᱟ ᱪᱟᱹᱥᱤ ᱠᱟᱱ ᱛᱮᱯᱮ ᱚᱱᱠᱟ ᱞᱟᱹᱴᱩ ᱠᱟᱡᱟᱞ ᱢᱟᱱᱮ ᱪᱮᱜᱠᱟ?
ᱚᱱᱠᱟ ᱞᱟᱹᱴᱩ ᱫᱚ ᱵᱟᱝ ᱠᱟᱱᱟᱞᱮ᱾ ᱛᱚ ᱱᱟᱠᱷᱟᱱ ᱪᱟᱥᱵᱟᱥ ᱫᱤᱱ ᱢᱟᱛᱚ ᱪᱟᱥᱵᱟᱥ ᱜᱮ ᱦᱳᱭᱳᱜ ᱜᱮᱭᱟ᱾ ᱛᱚ ᱪᱟᱥ-ᱵᱟᱥ ᱵᱟᱝᱠᱷᱟᱱ ᱫᱚ ᱪᱮᱠᱟᱛᱮᱢ ᱡᱚᱢᱟ᱾
ᱥᱮ ᱴᱷᱤᱠ᱾
ᱛᱚ ᱚᱱᱟ ᱠᱷᱟᱹᱛᱤᱨ ᱛᱮ ᱢᱮᱱᱠᱷᱟᱱ ᱟᱞᱮ ᱦᱚᱸ, ᱟᱸᱜ ᱠᱤᱪᱷᱩ ᱫᱚ ᱵᱟᱹᱫ ᱠᱚᱨᱮᱱᱟᱜ ᱫᱚ ᱱᱟᱠᱷᱟᱱ ᱡᱟᱦᱟᱸ ᱥᱮᱨᱢᱟ ᱫᱟᱜ ᱛᱮ ᱫᱟᱜ ᱞᱮᱱᱟ, ᱛᱚ ᱚᱱᱟ ᱫᱚ ᱞᱟᱦᱟ ᱛᱮᱞᱮ ᱨᱚᱦᱚᱭ ᱠᱟᱜᱼᱟ᱾ ᱛᱚ ᱟᱨ ᱡᱟᱦᱟᱸ ᱦᱚᱸᱜᱼᱚᱭ ᱫᱚ ᱵᱟᱨᱥᱤᱧ ᱯᱮ ᱢᱟᱦᱟ ᱡᱟᱦᱟᱸ ᱫᱟᱜ ᱠᱮᱜᱼᱟᱭ, ᱛᱚ ᱚᱱᱟ ᱠᱷᱟᱹᱛᱤᱨ ᱛᱮ ᱱᱤᱛᱚᱜ ᱫᱚ ᱵᱚᱱᱫᱚ ᱵᱚᱱᱫᱚ ᱢᱮᱱᱟᱜᱼᱟ᱾ ᱛᱚ ᱚᱱᱟ ᱱᱟᱠᱷᱟᱱ ᱵᱟᱹᱫᱽ ᱠᱚᱨᱮᱜ ᱫᱟᱜ ᱠᱟᱹᱴᱤᱡ ᱠᱚᱢ ᱞᱮᱱᱠᱷᱟᱱ ᱚᱱᱟ ᱠᱚ ᱱᱟᱠᱷᱟᱱ ᱨᱚᱦᱚᱭ ᱦᱩᱭᱩᱜᱼᱟ᱾ ᱟᱫᱚ ᱟᱞᱮ ᱫᱚ ᱨᱚᱦᱚᱭ ᱦᱚᱸ ᱡᱮᱢᱚᱱ ᱨᱚᱦᱚᱭ ᱠᱟᱜ ᱞᱮ, ᱟᱨ ᱠᱤᱪᱷᱩ ᱫᱚ ᱱᱟᱠᱷᱟᱱ ᱱᱚᱝᱠᱟ ᱫᱟᱜ ᱠᱷᱮᱛ ᱨᱮᱜᱮ, ᱢᱟᱱᱮ ᱡᱟᱦᱟᱸ ᱨᱚᱦᱚᱲ ᱛᱟᱦᱮᱸ ᱠᱟᱱᱟ ᱛᱟᱦᱚ ᱡᱚᱠᱷᱚᱱ ᱛᱚᱞᱟ ᱜᱤᱰᱤ ᱦᱩᱭᱱᱟ ᱛᱚᱠᱷᱚᱱ ᱤᱱᱟᱹ ᱥᱚᱢᱚᱭ ᱜᱮ ᱱᱚᱣᱟ ᱠᱤᱪᱷᱩ ᱠᱤᱪᱷᱩ ᱫᱚ ᱡᱟᱦᱟᱸ ᱫᱚᱢᱮᱜ ᱜᱮ ᱫᱟᱜ ᱛᱩᱵᱟᱜ ᱜᱮᱭᱟ, ᱛᱚ ᱚᱱᱠᱟᱱ ᱡᱟᱭᱜᱟ ᱨᱮᱠᱷᱟᱱ ᱫᱚ ᱮᱨ ᱮᱨ ᱦᱩᱭ ᱞᱮᱱᱟ ᱦᱩᱲᱩ᱾ ᱛᱚ ᱚᱱᱟ ᱠᱚ ᱱᱟᱠᱷᱟᱱ ᱡᱟᱱᱟᱢ ᱦᱚᱸ ᱡᱟᱱᱟᱢ ᱠᱟᱱᱟ, ᱟᱫᱚ ᱱᱟᱠᱷᱟᱱ ᱚᱱᱟ ᱫᱚ ᱜᱷᱟᱥ ᱠᱟᱱᱟ ᱚᱱᱟ ᱠᱚᱫᱚᱞᱮ ᱦᱮᱲᱦᱮᱫ ᱫᱟ ᱛᱚ ᱫᱮᱠᱷᱤ ᱟᱫᱚ ᱯᱷᱟᱥᱴ ᱴᱟᱭᱤᱢ ᱛᱚ ᱱᱚᱣᱟ ᱪᱮᱫᱮᱠᱟ ᱦᱩᱭᱩᱜ ᱠᱟᱱᱟ ᱚᱱᱟ ᱱᱟᱠᱷᱟ ᱞᱮ ᱧᱮᱞ ᱞᱟᱹᱜᱤᱫᱼᱟ᱾
ᱚ ᱞᱟᱹᱭ ᱠᱮᱫᱟ ᱵᱮᱱ ᱡᱮ ᱦᱮᱲᱦᱮᱫ ᱞᱟᱹᱭ ᱠᱮᱫᱟ ᱵᱮᱱ ᱡᱮ ᱦᱮᱲᱦᱮᱫ ᱫᱟᱵᱮᱱ ᱵᱟᱵᱟᱨᱮ ᱩᱱᱟᱹᱜ ᱡᱚᱞᱫᱤ ᱢᱟᱱᱮ ᱪᱤᱫᱠᱟᱱ ᱛᱤᱱᱟᱹᱜ ᱞᱟᱹᱭ ᱫᱟᱞᱤᱧ ᱡᱮ ᱛᱤᱱᱟᱹᱜ ᱠᱷᱚᱱ ᱯᱮ ᱪᱟᱥ ᱛᱟᱦᱮᱸᱱ ᱜᱮᱭᱟ ᱱᱚᱝᱠᱟ ᱟᱥᱟᱲ ᱵᱚᱸᱜᱟ ᱠᱷᱚᱱᱟᱜ ᱥᱮ ᱪᱮᱫ ᱚᱱᱟ ᱠᱷᱚᱱᱟᱜ ᱟᱨᱦᱚ ᱞᱟᱦᱟ?
ᱟᱞᱮᱥᱮᱫ ᱫᱚ ᱟᱞᱮᱥᱮᱫ ᱫᱚ ᱞᱟᱹᱭ ᱞᱮᱠᱷᱟᱱ ᱫᱚ ᱱᱚᱝᱠᱟ ᱥᱮᱨᱢᱟ ᱫᱟᱜ ᱛᱮᱜᱮ ᱡᱷᱚᱛᱚ ᱵᱟ. ᱫ ᱫᱚ ᱵᱟᱝ ᱠᱟᱱᱟ ᱡᱟᱦᱟᱸ ᱵᱟᱹᱭᱦᱟᱹᱲ ᱦᱟᱥᱟ ᱠᱟᱱᱟ ᱛᱚ ᱚᱱᱟ ᱠᱚᱫᱚ ᱥᱮᱨᱢᱟ ᱫᱟᱜ ᱛᱮᱜᱮ ᱱᱚᱝᱠᱟ ᱢᱟᱱᱮ ᱯᱮ ᱯᱩᱱ ᱢᱟᱦᱟ ᱱᱚᱝᱠᱟᱭ ᱫᱟᱜ ᱞᱮᱠᱷᱟᱱ ᱜᱮ ᱛᱚ ᱱᱚᱝᱠᱟ ᱨᱚᱦᱚᱭ ᱜᱟᱱᱚᱜᱼᱟ᱾
ᱟᱫᱚ ᱠᱤᱪᱷᱩ ᱫᱚ ᱢᱟᱲᱟᱝ ᱛᱮᱱᱟᱜ ᱨᱚᱦᱚᱭ ᱦᱩᱭ ᱠᱟᱱᱟ ᱟᱨ ᱠᱤᱪᱷᱩ ᱫᱤᱱ ᱱᱟᱠᱷᱟᱱ ᱱᱚᱜᱼᱚᱭ ᱫᱟᱜ ᱠᱚ ᱟᱸᱡᱮᱫ ᱞᱮᱱᱠᱷᱟᱱ ᱜᱮ ᱨᱚᱦᱚᱭ ᱦᱩᱭᱩᱜᱼᱟ᱾
ᱟᱪᱪᱷᱟ ᱟᱪᱪᱷᱟ ᱟᱹᱰᱤ ᱟᱹᱰᱤ ᱡᱟᱹᱥᱛᱤ ᱜᱮᱯᱮ ᱤᱭᱟᱹ ᱠᱟᱫᱟ ᱛᱟᱦᱚᱞᱮ ᱟᱹᱰᱤ ᱚᱱᱮ ᱡᱚᱞᱫᱤ ᱟᱹᱰᱤ ᱡᱚᱞᱫᱤ ᱯᱮ
ᱫᱤᱭᱮ ᱦᱮᱸ ᱟᱫᱚ ᱚᱱᱠᱟᱟᱜᱮ ᱢᱟᱲᱟᱝ ᱧᱚᱜ ᱛᱮᱜᱮ ᱛᱚᱞᱟ ᱦᱩᱭ ᱠᱟᱱᱟ, ᱟᱫᱚ ᱛᱚᱞᱟ ᱦᱩᱭ ᱞᱮᱱᱠᱷᱟᱱ ᱛᱚ ᱟᱫᱚ ᱦᱚᱲ ᱠᱚ ᱱᱟᱠᱷᱟᱱ ᱠᱚ ᱨᱚᱦᱚᱭ ᱞᱮᱠᱷᱟᱱ ᱛᱚ ᱱᱤᱡᱮ ᱦᱚᱸᱛᱚ ᱨᱚᱦᱚᱭ ᱦᱩᱭᱩᱜᱼᱟ᱾
ᱦᱳᱭ᱾
ᱟᱫᱚ ᱵᱟᱠᱷᱟᱱ ᱟᱨ ᱡᱟᱦᱟᱸ ᱵᱟ ᱠᱤᱪᱷᱩ ᱵᱟᱠᱤ ᱢᱮᱱᱟᱜᱼᱟ ᱚᱱᱟ ᱡᱟᱦᱟᱸ ᱥᱮᱨᱢᱟ ᱫᱟᱜ ᱛᱮᱦᱚᱸ ᱚᱱᱟ ᱫᱚ ᱵᱟᱝ ᱫᱟᱜᱚᱜᱼᱟ ᱟᱨ ᱚᱱᱟ ᱫᱚ ᱵᱟᱞᱤ ᱦᱤᱥᱟ ᱠᱟᱱᱟ ᱛᱚ, ᱚᱱᱟ ᱫᱚ ᱦᱟᱸᱱᱮ ᱠᱮᱱᱮᱞ ᱫᱟᱜ ᱦᱮᱡ ᱞᱮᱱᱠᱷᱟᱱ ᱟᱠᱷᱟᱱ ᱚᱱᱟ ᱦᱮᱡ ᱞᱮᱱᱠᱷᱟᱱ ᱨᱚᱦᱚᱭ ᱦᱩᱭᱩᱜᱼᱟ ᱟᱫᱚ ᱱᱟᱠᱷᱟᱱ ᱛᱤᱥ ᱠᱚ ᱟᱲᱟᱜᱮᱜᱼᱟ ᱠᱮᱱᱮᱞ ᱫᱟᱜ ᱠᱚ ᱟᱲᱟᱜ ᱞᱮᱠᱷᱟᱱ ᱜᱮ ᱚᱱᱟ ᱠᱚᱫᱚ ᱨᱚᱦᱚᱭ ᱦᱩᱭᱩᱜᱼᱟ᱾
ᱟᱪᱪᱷᱟ ᱟᱪᱪᱷᱟ᱾
ᱟᱫᱚ ᱱᱚᱝᱠᱟ ᱦᱩᱲᱩ ᱪᱟᱥ ᱵᱟᱫ ᱠᱟᱛᱮᱦᱚ ᱦᱚᱸ ᱟᱞᱮᱥᱮᱫ ᱫᱚ ᱥᱚᱵᱡᱤ ᱠᱚᱞᱮ ᱨᱚᱦᱚᱭ ᱜᱮᱭᱟ, ᱮᱠᱷᱟᱱ ᱟᱠᱷᱨᱤᱧ ᱞᱮᱠᱟᱛᱮ ᱵᱟᱝ ᱨᱚᱦᱚ ᱡᱚᱢ ᱟᱹᱠᱷᱨᱤᱧ ᱞᱮᱠᱟᱛᱮ ᱵᱟᱝ ᱨᱮᱦᱚᱸ ᱱᱟᱠᱷᱟᱱ ᱡᱚᱢ ᱞᱮᱠᱟ ᱛᱮᱫᱚ ᱨᱚᱦᱚᱭ ᱠᱟᱜᱼᱟ ᱞᱮ ᱛᱷᱮᱨ ᱥᱚᱵᱽᱡᱤ ᱜᱮ
ᱟᱪᱷᱟ ᱞᱟᱹᱭ-ᱞᱟᱹᱭ ᱦᱚᱪᱚᱭ ᱫᱟᱵᱮᱱ ᱢᱟᱱᱮ ᱪᱮᱫᱠᱟ ᱦᱮᱸ ᱡᱟᱦᱟᱸ ᱫᱚ ᱦᱩᱭᱩᱜ ᱠᱟᱱᱟ ᱮ ᱵᱚᱪᱷᱚᱨ ᱨᱮ ᱪᱷᱚ ᱢᱟᱥ ᱫᱚ ᱱᱚᱝᱠᱟ ᱦᱳᱲᱳ ᱠᱚᱯᱮ ᱨᱚᱦᱚᱭ ᱛᱟᱦᱮᱱ ᱜᱮᱭᱟ ᱦᱳᱭ ᱥᱮᱮ ᱢᱟᱱᱮ ᱦᱳᱲᱳ ᱠᱚ ᱤᱭᱟᱹ ᱛᱮᱜᱮ ᱪᱟᱹᱞᱩᱜᱼᱟ ᱪᱷ ᱦᱳᱲᱳ ᱤᱨ ᱦᱳ ᱚᱱᱟ ᱠᱟᱛᱮ ᱜᱮ ᱦᱩᱭᱩᱜᱼᱟ ᱪᱷᱚ ᱢᱟᱥ ᱫᱚ ᱱᱚᱝᱠᱟ ᱵᱟᱠᱤ ᱠᱚ ᱚᱲᱟᱜ ᱠᱚᱨᱮᱱᱟᱜ ᱜᱮ ᱩᱛᱩ-ᱩᱛᱩ ᱡᱚᱢ ᱞᱟᱹᱜᱤᱫ ᱦᱳᱭ ᱥᱮ
ᱦᱚᱭ
ᱢᱟᱱᱮ
ᱵᱟᱝᱜᱮ ᱢᱟᱱᱮ ᱪᱮᱫᱠᱟ ᱪᱮᱫᱠᱟᱞᱤᱧ ᱞᱟᱹᱭ ᱦᱚᱪᱚᱭᱮᱫᱟᱞᱤᱧ ᱡᱮ ᱦᱚᱜᱼᱚᱭ ᱡᱮᱢᱚᱱ ᱱᱤᱛᱚᱜ ᱱᱚᱣᱟ ᱵᱟᱹᱫᱽ ᱨᱮ ᱡᱟᱦᱟᱸ ᱵᱟᱹᱫᱽ ᱨᱮ ᱵᱳᱞᱛᱮ ᱡᱟᱦᱟᱸ ᱵᱟᱹᱭᱦᱟᱹᱲ ᱦᱟᱥᱟᱨᱮ ᱚᱱᱟ ᱛᱚ ᱦᱳᱲᱳ ᱨᱚᱦᱚᱭ ᱦᱩᱭ ᱠᱟᱱᱟ ᱡᱟᱦᱟ ᱜᱷᱩᱴᱩᱨᱮ ᱡᱟᱦᱟᱸ ᱫᱚ ᱢᱟᱱᱮ ᱚᱱᱟ ᱮᱢᱚᱱ ᱡᱟᱭᱜᱟ ᱠᱟᱱᱟ ᱡᱮ ᱥᱚᱵᱡᱤ ᱪᱷᱟᱲᱟ ᱪᱮᱫ ᱦᱚᱸ ᱚᱸᱰᱮ ᱫᱚ ᱪᱟᱥ ᱵᱟᱝ ᱜᱟᱱᱚᱜᱼᱟ᱾ ᱛᱟᱦᱚᱞᱮ ᱚᱱᱟ-ᱚᱱᱟ ᱠᱷᱮᱛ ᱠᱚᱨᱮᱫ ᱫᱚ ᱟᱞᱮ ᱫᱚ ᱥᱚᱵᱡᱤ ᱞᱮ ᱨᱚᱦᱚᱭ ᱠᱟᱫᱟ
ᱟᱪᱷᱟ- ᱟᱪᱷᱟ ᱟᱨ ᱞᱟᱹᱭ ᱫᱟᱹᱞᱤᱧ ᱡᱮ ᱱᱚᱣᱟ ᱦᱮᱸᱛᱚ ᱟᱫᱚ ᱞᱟᱹᱭ ᱫᱟᱹᱞᱤᱧ ᱡᱮ ᱱᱚᱣᱟ ᱱᱚᱝᱠᱟ ᱢᱟᱱᱮ ᱡᱚᱢ ᱞᱟᱹᱜᱤᱫ ᱜᱮ ᱥᱮ ᱱᱚᱝᱠᱟ ᱟᱹᱠᱷᱨᱤᱧ ᱠᱚ ᱵᱟᱲᱟᱭ ᱞᱟᱹᱜᱤᱫ ᱦᱚᱸᱯᱮ ᱨᱚᱦᱚᱭ ᱛᱟᱦᱮᱱ ᱜᱮᱭᱟ
ᱟᱫᱚ ᱟ. ᱱᱚᱝᱠᱟ ᱚᱲᱟᱜ ᱡᱚᱢ ᱞᱮᱠᱟᱞᱮ ᱨᱚᱦᱚᱭ ᱟᱠᱟᱫᱟ ᱟ. ᱠᱷᱨᱤᱧ ᱞᱮᱠᱟ ᱫᱚ ᱵᱟᱝᱞᱮ ᱨᱚᱦᱚᱭ ᱠᱟᱜ-ᱟ᱾ ᱟᱫᱚ ᱟ. ᱠᱷᱨᱤᱧ ᱡᱚᱢ ᱞᱮᱠᱟ ᱱᱟᱠᱷᱟᱱ ᱨᱚᱦᱚᱭ ᱛᱚ ᱦᱩᱭ ᱠᱚᱜᱼᱟ ᱟᱫᱚ ᱫᱚᱢᱮᱜᱮ ᱱᱚᱣᱟ ᱠᱚᱫᱚ ᱡᱮᱢᱚᱱ ᱵᱚ ᱯᱚᱨᱵᱚᱴᱤ ᱥᱮ ᱠᱚᱨᱚᱞᱟ, ᱠᱩᱸᱫᱽᱨᱤ ᱱᱚᱣᱟ ᱠᱚᱫᱚ ᱢᱟᱪᱟᱜ ᱦᱩᱭᱩᱜᱼᱟ ᱛᱚ ᱴᱷᱤᱠ -ᱴᱷᱟᱠ ᱚᱱᱠᱟ ᱠᱟᱴ ᱠᱚ ᱵᱟᱝ ᱧᱟᱢᱚᱜᱼᱟ ᱢᱟᱪᱟᱜ ᱞᱟᱹᱜᱤᱫ ᱛᱮ ᱚᱱᱟ ᱥᱟᱶᱛᱮ ᱟᱵᱟᱨ ᱵᱮᱥᱤ ᱧᱚᱜ ᱚᱱᱠᱟ ᱥᱟᱸᱜᱮ ᱦᱚᱲ ᱦᱚᱸ ᱵᱟᱝ ᱛᱟᱦᱮᱸ ᱦᱩᱭ ᱞᱮᱱ ᱠᱷᱟᱱᱛ ᱟᱫᱚ ᱠᱟᱹᱴᱤᱡ ᱡᱟᱞᱟᱜᱮ ᱵᱩᱡᱷᱟᱹᱜ ᱟᱛᱚ ᱚᱱᱟ ᱠᱷᱟᱹᱛᱤᱨ ᱛᱮ ᱚᱱᱠᱟ ᱚᱲᱟᱜ ᱡᱚᱢ ᱞᱮᱠᱟᱜ ᱜᱮ ᱨᱚᱦᱚᱭ ᱦᱩᱭ ᱟᱠᱟᱱᱟ
ᱟᱪᱷᱟ ᱟᱨᱚ ᱞᱟᱹᱭ ᱟᱠᱚᱥᱮ ᱪᱮᱫ ᱡᱮ ᱱᱮᱛᱟᱨ ᱫᱤᱱ ᱫᱚ ᱡᱩᱫᱤ ᱠᱟᱞᱞᱟ ᱠᱚᱢ ᱨᱚᱦᱚᱭᱟ ᱥᱮᱮ ᱛᱟᱦᱚᱞᱮ ᱚᱱᱟ ᱫᱚ ᱩᱱᱟᱹᱜ ᱡᱟᱹᱥᱛᱤᱚ ᱢᱟᱱᱮ ᱚᱱᱟ ᱫᱚ ᱤᱭᱟᱹ ᱫᱤᱱᱜᱮ ᱵᱷᱟᱞᱜᱼᱟ ᱪᱮᱫᱟᱜ ᱥᱮ ᱚᱱᱟ ᱫᱤᱱ ᱫᱚ ᱚᱱᱟ ᱡᱟᱦᱟᱸ ᱡᱚᱦ ᱡᱚᱫᱤᱱ ᱡᱚᱠᱷᱚᱱ ᱢᱟᱱᱮ ᱵᱷᱟ ᱵᱟᱝ ᱮ ᱫᱟᱜ ᱥᱮ ᱛᱚᱠᱷᱚᱱ ᱜᱮ ᱵᱟᱹᱞᱤᱜᱼᱟ ᱪᱮᱫᱟᱜ ᱥᱮ ᱛᱚᱠᱷᱚᱱ ᱫᱚ ᱦᱮᱸ ᱫᱟᱜ ᱠᱚᱦᱚᱸ ᱥᱟᱠᱟᱢ ᱜᱟᱰᱟ ᱠᱚᱨᱮᱱᱟᱜ ᱫᱟᱜ ᱠᱚ ᱡᱩᱫᱤᱢ ᱨᱟᱠᱟᱵ ᱠᱮᱫ ᱜᱮᱭᱟ ᱦᱳᱭᱥᱮ ᱛᱟᱦᱚᱞᱮ ᱚᱱᱟ ᱚᱱᱟ ᱫᱟᱜ ᱛᱮᱦᱚᱸ ᱦᱩᱭ ᱠᱟᱛᱮ ᱨᱮᱦᱚᱸ ᱚᱱᱟ ᱫᱚ ᱩᱱᱟᱹᱜ ᱠᱟᱹᱴᱤᱞᱮ ᱵᱟᱝ ᱞᱟᱜᱟᱣ ᱢᱮᱭᱟ ᱡᱮᱢᱚᱱ ᱚᱱᱮ ᱡᱮᱢᱚᱱ ᱵᱚᱱ ᱞᱟᱹᱭ ᱠᱮᱫᱟ ᱡᱮ ᱢᱟᱜ ᱠᱚ ᱤᱭᱟᱹ ᱠᱚ ᱢᱟᱪᱟ ᱠᱚ ᱵᱮᱱᱟᱣ ᱦᱩᱭᱩᱜᱼᱟ ᱛᱚ ᱚᱱᱠᱟ ᱫᱚ ᱛᱚᱠᱷᱚᱱ ᱫᱚ ᱵᱟᱝ ᱞᱟᱜᱟᱜᱼᱟ ᱟᱨ ᱱᱮᱛᱟᱨ ᱫᱚ ᱡᱩᱫᱤ ᱫᱟᱜ ᱨᱮᱵᱮᱱ ᱨᱚᱦᱚᱭ ᱜᱮᱭᱟ ᱛᱟᱦᱚᱞᱮ ᱠᱷᱟᱱ ᱫᱚ ᱡᱟᱹᱥᱛᱤ ᱜᱮ ᱚᱱᱟ ᱠᱚᱫᱚ ᱞᱟᱜᱟᱜᱼᱟ᱾ ᱢᱟᱱᱮ ᱛᱤᱱᱟᱹᱜ ᱱᱟᱹᱲᱤ ᱧᱟᱢᱟ ᱩᱱᱟᱹᱜ ᱚᱱᱟ ᱨᱮᱫᱚ ᱡᱚᱜᱼᱟ ᱦᱳᱭ ᱥᱮ
ᱦᱳᱭ
ᱟᱨ ᱱᱮᱛᱟᱨ ᱫᱤᱱ ᱫᱚ ᱱᱚᱛᱮ ᱫᱚ ᱚᱱᱟ ᱠᱚᱫᱚ ᱩᱱᱟᱹᱜ ᱫᱚ ᱵᱟᱝᱠᱚ ᱪᱟᱥ ᱛᱟᱦᱮᱱ ᱜᱮᱭᱟ ᱚᱱᱟ ᱡᱮᱢ ᱵᱩᱨ -ᱵᱟ. ᱴᱤ ᱤᱭᱟᱹ ᱠᱚᱫᱚ ᱛᱟᱦᱞᱮ ᱞᱟᱦᱟ ᱛᱚ ᱪᱟᱥ ᱮᱫ ᱛᱟᱦᱮᱱ ᱜᱮᱭᱟ ᱟᱨ ᱱᱮᱛᱟᱨ ᱫᱤᱱ ᱫᱚ ᱵᱮᱥᱤ ᱚᱱᱟ ᱡᱚᱱᱰᱨᱟ ᱠᱚ ᱮᱨ ᱠᱟᱜ ᱦᱩᱭᱩᱜ ᱠᱟᱱᱟ ᱵᱟᱲᱜᱮ ᱠᱚᱨᱮ ᱤᱱᱟᱹ ᱠᱚᱜᱮ ᱵᱮᱥᱤ ᱫᱚ ᱱᱚᱛᱮ ᱫᱚ ᱡᱚᱸᱰᱨᱟ, ᱜᱩᱦᱩᱢ
ᱚ ᱟᱪᱷᱟ ᱛᱚ ᱛᱟᱦᱚᱞᱮ ᱡᱚᱸᱰᱨᱟ ᱠᱚ ᱛᱚ ᱛᱤᱱᱟᱹᱜ ᱜᱟᱱ ᱯᱮ ᱮᱨ ᱠᱟᱜᱼᱟ?
ᱱᱚᱣᱟ ᱛᱮᱫᱚ ᱰᱷᱮᱨ ᱜᱮ ᱮᱨ ᱦᱩᱭ ᱠᱟᱱᱟ ᱚᱱᱟ ᱠᱷᱟᱹᱨᱟᱹᱭ ᱟᱞᱮ ᱡᱟᱦᱟᱸᱞᱮ ᱢᱟᱱᱮ ᱦᱳᱲᱩ ᱠᱚ ᱡᱟᱦᱟᱸ ᱠᱚ ᱡᱮᱢᱚᱱ ᱠᱚ ᱟᱬᱜᱩᱭ ᱛᱟᱦᱮᱱᱟ ᱡᱟᱦᱟᱸ ᱠᱷᱟᱹᱨᱟᱹᱭ ᱠᱚ ᱢᱮᱛᱟᱜ ᱛᱟᱦᱮᱱᱟ ᱦᱳᱭ ᱥᱮ ᱦᱳᱭ ᱚᱸᱰᱮ ᱚᱱᱟ ᱚᱱᱟ ᱨᱮᱞᱮ ᱮᱨ ᱠᱟᱫᱟ ᱟᱫᱚ ᱚᱱᱟ ᱡᱚᱢ ᱞᱟᱹᱜᱤᱫ ᱦᱚᱸ ᱟᱹᱠᱷᱨᱤᱧ ᱞᱟᱹᱜᱤᱫ ᱦᱚᱸ ᱞᱟᱹᱴᱩ ᱧᱚᱜ ᱜᱮᱭᱟ ᱠᱷᱟᱹᱨᱟᱹᱭ ᱦᱚᱸ ᱛᱷᱚᱲᱟ ᱜᱟᱱ᱾ ᱛᱟᱦᱞᱮ ᱡᱚᱢ ᱞᱟᱹᱜᱤᱫ ᱦᱚᱸ ᱮᱨ ᱦᱩᱭᱠᱟᱱᱟ ᱟᱨ
ᱦᱮᱸ ᱦᱮᱸ ᱚ
ᱡᱟᱹᱥᱛᱤ ᱫᱚ ᱡᱚᱱᱰᱨᱟ ᱜᱮ ᱱᱚᱛᱮ ᱫᱚ ᱮᱴᱟᱜ ᱜᱩᱦᱩᱢ ᱛᱷᱚᱲᱟ ᱜᱟᱱ ᱨᱚᱦᱚᱭᱚᱜᱼᱟ ᱛᱟᱦᱚᱞᱮ ᱚᱱᱟ ᱫᱚ ᱛᱷᱚᱲᱟ ᱠᱚᱢᱚᱜᱼᱟ᱾ ᱡᱚᱛᱚ ᱦᱚᱲ ᱞᱮᱠᱟ ᱜᱮᱧ ᱧᱮᱞ ᱮᱫᱟ ᱢᱟᱱᱮ ᱡᱚ ᱵᱳᱨ ᱠᱚ ᱱᱚᱰᱮ ᱢᱮᱱᱟᱜ ᱟᱠᱟᱫ ᱞᱮᱭᱟ ᱱᱚᱣᱟ ᱟᱹᱛ ᱟᱹᱛᱩ ᱨᱮ ᱟᱹᱞᱤᱧ ᱫᱚ ᱵᱟᱝ ᱠᱟᱱ ᱛᱟᱹᱞᱤᱧ ᱥᱮ ᱱᱚᱣᱟ ᱟᱹᱛᱩ ᱫᱚ ᱢᱟᱱᱮ ᱤᱧ ᱫᱚ ᱮᱴᱟᱜ ᱥᱮᱫ ᱟᱹᱛᱩ ᱫᱚ ᱛᱟᱦᱚᱞᱮ ᱱᱚᱣᱟ ᱫᱚ ᱢᱟᱢᱟ ᱚᱲᱟᱜ ᱠᱟᱱ ᱛᱤᱧ ᱛᱟᱦᱞᱮ ᱠᱟᱹᱴᱤᱡ ᱠᱷᱚᱱᱟᱜ ᱜᱮ ᱱᱚᱰᱮ ᱜᱮ ᱢᱮᱱᱟᱜ ᱞᱤᱧ ᱠᱟᱹᱴᱤᱡ ᱠᱷᱚᱱᱟᱜ ᱜᱮ ᱢᱤᱫ ᱠᱟᱹᱴᱤᱡ ᱚᱱᱟ ᱜᱮ ᱢᱟᱢᱟ ᱚᱲᱟᱜ ᱛᱟᱞᱮ ᱛᱚ ᱧᱮᱞ ᱧᱮᱞ ᱟᱹᱜᱩᱭ ᱫᱟᱞᱤᱧ ᱡᱮ ᱱᱚᱸᱰᱮ ᱫᱚ ᱟᱹᱰᱤ ᱢᱟᱱᱮ ᱤᱭᱟᱹ ᱜᱮᱭᱟ ᱪᱮᱫ ᱠᱚ ᱞᱟᱹᱭᱟ? ᱡᱚᱱᱰᱨᱟ ᱫᱚ ᱟᱹᱰᱤ ᱡᱟᱹᱥᱛᱤ ᱠᱚ ᱨᱚᱦᱚᱭ ᱛᱟᱦᱮᱱ ᱜᱮᱭᱟ ᱱᱚᱛᱮ ᱫᱚ᱾
ᱚ ᱛᱟᱦᱞᱮ ᱛᱚ ᱱᱤᱭᱟᱹ ᱡᱚᱱᱰᱨᱟ ᱫᱚᱭ ᱛᱟᱦᱞᱮ ᱡᱚ ᱫᱚ ᱢᱟᱱᱮ ᱛᱤᱱᱟᱹᱜ ᱵᱚᱲᱚ ᱫᱟᱨᱮ ᱠᱟᱱᱟ ᱥᱮ
ᱱᱚᱜᱼᱚᱭ ᱟᱨᱟᱢᱵᱷᱚᱜ ᱠᱟᱱᱟ ᱱᱮᱜᱼᱮ ᱱᱮ ᱱᱮᱜᱼᱮ ᱱᱮᱜᱼᱮ ᱟᱨᱚᱢᱵᱷᱚᱜ ᱠᱟᱱᱟ᱾ ᱡᱟᱹᱞᱤ ᱧᱚᱜ ᱜᱮᱭᱟ ᱟᱹᱣᱨᱤ ᱤᱭᱟᱹᱜᱼᱟ ᱩᱱᱟᱹᱜ ᱫᱚ᱾ ᱱᱮᱜᱼᱱ ᱱᱮᱜᱼᱮ ᱱᱮᱜᱼᱮ ᱜᱮ ᱦᱩᱭ ᱠᱟᱱᱟ ᱢᱟᱱᱮ ᱳᱭ ᱮᱠ ᱠᱷᱚᱱ ᱰᱮᱲ ᱢᱟᱥ ᱞᱟᱦᱟ ᱚᱱᱠᱟ ᱮᱨ ᱦᱩᱭ ᱞᱮᱱᱟ ᱛᱟᱦᱞᱮ ᱱᱚᱜᱼᱚᱭ
ᱦᱮᱸ
ᱫᱟᱨᱮ ᱫᱚ ᱫᱟᱨᱮ ᱫᱚ ᱟᱹᱰᱤ ᱞᱟᱹᱴᱩ ᱞᱟᱹᱴᱩ ᱫᱟᱨᱮ ᱠᱟᱱᱟ ᱛᱟᱦᱞᱮ ᱱᱚᱜᱼᱚᱭ ᱡᱚ ᱫᱚ ᱱᱮᱜᱼᱮ ᱚᱢᱚᱱᱚᱜ ᱠᱟᱱᱟ ᱦᱟᱸᱜ᱾ ᱟᱫᱚ ᱱᱚᱰᱮ ᱫᱚ ᱪᱮᱫ ᱞᱮᱠᱟ ᱟᱹᱠᱷᱨᱤᱧ ᱟᱹᱠᱷᱨᱤᱧ ᱟᱞᱮ ᱥᱮ ᱡᱮᱢᱚᱱ ᱱᱚᱝᱠᱟ ᱢᱤᱫ ᱦᱚᱲᱟᱜ ᱮᱠᱟᱭ ᱛᱮ ᱫᱚ ᱵᱟᱝᱟᱭᱟ ᱢᱟᱱᱮ ᱢᱤᱫ ᱦᱚᱲ ᱫᱚ ᱩᱱᱟᱹᱜ ᱜᱟᱱ ᱡᱟᱹᱥᱛᱤ ᱫᱚ ᱵᱟᱝ ᱦᱩᱭᱩᱜ ᱛᱟᱭᱟ ᱦᱩᱭᱩᱜ ᱵᱚᱞᱛᱮ ᱦᱩᱭᱩᱜ ᱨᱮᱦᱚᱸ ᱢᱟᱱᱮ ᱞᱟᱹᱴᱩ ᱜᱟᱹᱰᱤ ᱠᱚ ᱟᱹᱜᱩᱭ ᱛᱟᱦᱮᱱ ᱚᱱᱟ ᱪᱷᱳᱴᱳ ᱪᱷᱳᱴᱳ ᱪᱷᱳᱴᱳ ᱦᱟᱹᱛᱤ ᱜᱟᱹᱰᱤ ᱠᱚ ᱟᱹᱜᱩᱭᱮᱫ ᱛᱟᱦᱮᱸ ᱱᱟᱠᱚ ᱛᱟᱦᱚᱞᱮ ᱚᱱᱟ ᱠᱚᱜᱮ ᱢᱟᱱ ᱮᱠᱟᱭ ᱛᱮᱫᱚ ᱵᱟᱝ ᱦᱩᱭᱩᱜᱼᱟ ᱵᱟᱨ ᱯᱮ ᱦᱚᱲᱛᱮ ᱡᱩᱠᱛᱤ ᱠᱟᱛᱮᱫ ᱦᱚᱸ ᱯᱷᱳᱱ ᱯᱷᱳᱱ ᱠᱟᱛᱮᱫ ᱡᱮ ᱜᱟᱹᱰᱤ ᱟᱹᱜᱩᱭ ᱯᱮ ᱱᱚᱝᱠᱟ ᱱᱚᱝᱠᱟ ᱟᱞᱮ ᱠᱚᱣᱟᱜ ᱡᱚᱱᱰᱨᱟ ᱦᱩᱭ ᱟᱠᱟᱱᱟ ᱛᱟᱦᱚᱞᱮ ᱟᱹᱠᱷᱨᱤᱧ ᱟᱞᱮ᱾ ᱛᱟᱦᱞᱮ ᱚᱱᱠᱟ ᱜᱮ ᱵᱟᱨ ᱯᱮ ᱦᱚᱲᱟᱜ ᱜᱟᱹᱰᱤ ᱠᱚᱛᱮ ᱜᱮ ᱡᱚᱱᱰᱨᱟ ᱠᱚᱫᱚ ᱟᱹᱜᱩᱭᱮᱫ ᱛᱟᱦᱮᱱ ᱜᱮᱭᱟᱞᱮ᱾
ᱚ ᱛᱟᱦᱚᱞᱮ ᱟᱯᱮ ᱫᱚ ᱠᱩᱭᱤᱱᱴᱟᱞ ᱦᱤᱥᱟᱹᱵᱽ ᱛᱮ ᱡᱚᱱᱰᱨᱟ ᱯᱮ ᱟᱹᱠᱷᱨᱤᱧᱟ?
ᱵᱟᱝᱟ ᱚᱱᱟ ᱠᱮ ᱡᱤ ᱦᱤᱥᱟᱹᱵᱽ ᱛᱮ᱾
ᱛᱟᱦᱞᱮ ᱪᱮᱠᱟ ᱪᱮᱫ ᱞᱮᱠᱟ ᱠᱮ ᱡᱤ ᱦᱤᱥᱟᱹᱵᱽ ᱛᱮ ᱪᱮᱫᱠᱟ ᱠᱮ ᱡᱤ ᱡᱚᱱᱰᱨᱟ ᱨᱮᱱᱟᱜ?
ᱞᱟᱦᱟ ᱛᱮᱫᱚ ᱪᱟᱹᱞᱩᱜ ᱠᱟᱱ ᱱᱤᱭᱟᱹ ᱵᱟᱨ ᱫᱚ ᱢᱟᱱᱮ ᱟᱹᱣᱨᱤ ᱟᱹᱠᱷᱨᱤᱧᱚᱜᱼᱟ ᱥᱮ ᱛᱟᱦᱚᱞᱮ ᱱᱤᱭᱟᱹ ᱵᱟᱨ ᱫᱚ ᱩᱱᱟᱹᱜ ᱜᱟᱱ ᱡᱟᱹᱥ ᱤᱧ ᱫᱚ ᱦᱟᱸᱜ ᱵᱟᱝ ᱤᱧ ᱵᱟᱲᱟᱭᱟ, ᱞᱟᱦᱟᱣᱟᱜ ᱞᱟᱦᱟ ᱵᱟᱨ ᱡᱚᱠᱷᱚᱱ ᱞᱮ ᱤᱭᱟᱹ ᱞᱮᱫᱟ ᱛᱚᱠᱷᱚᱱ ᱫᱚ ᱠᱚᱨᱟᱣ ᱦᱩᱭ ᱞᱮᱱᱟ ᱯᱚᱸᱭᱛᱟᱞᱞᱤᱥ ᱴᱟᱠᱟ ᱠᱤ ᱞᱳ᱾
ᱯᱚᱸᱭᱛᱟᱞᱤᱥ ᱴᱟᱠᱟ ᱛᱟᱦᱚᱞᱮ
ᱡᱚᱱᱰᱨᱟ ᱨᱮᱱᱟᱜ ᱫᱟᱢ ᱫᱚ ᱵᱟᱹᱲᱛᱤ ᱜᱮᱭᱟ ᱵᱟᱹᱲᱛᱤ ᱵᱚᱞᱛᱮ ᱱᱚᱛᱮ ᱫᱚ ᱡᱟᱹᱥᱛᱤ ᱧᱚᱜ ᱜᱮᱭᱟ᱾ ᱩᱱᱟᱜ ᱡᱟᱹᱥᱛᱤ ᱦᱚᱲ ᱠᱚ ᱵᱟᱠᱚ ᱪᱟᱥ ᱛᱟᱦᱮᱱᱟ᱾
ᱛᱟᱦᱚᱞᱮ ᱢᱤᱫ ᱠᱤᱞᱳ ᱨᱮ ᱯᱚᱸᱭᱛᱟᱞᱞᱤᱥ ᱴᱟᱠᱟ ᱟᱨ ᱱᱚᱝᱠᱟ ᱦᱩᱭᱩᱜ ᱛᱟᱦᱮᱱ ᱜᱮᱭᱟ ᱡᱮ ᱡᱚᱱᱰᱨᱟ ᱫᱚ ᱦᱟᱢᱟᱞ ᱜᱮᱭᱟ ᱦᱳᱭ ᱵᱟᱨᱭᱟ ᱠᱷᱚᱱ ᱯᱮᱭᱟ ᱛᱮᱜᱮ ᱢᱤᱫ ᱠᱤᱞᱳ ᱦᱩᱭᱩᱜ ᱛᱟᱦᱮᱱ ᱜᱮᱭᱟ
ᱦᱮᱸ ᱦᱮᱸ ᱟᱨ ᱛᱚ ᱵᱤᱥᱤ ᱟᱨ ᱡᱩᱫᱤ ᱢᱚᱴᱟ ᱢᱚᱴᱟ ᱡᱚᱜ-ᱟ ᱛᱚ ᱚᱱᱟ ᱫᱚ ᱵᱟᱨᱭᱟ ᱯᱮᱭᱟ ᱠᱷᱟᱱ ᱜᱮ ᱦᱩᱭᱩᱜ ᱠᱟᱱᱟ
ᱦᱳᱭ ᱱᱚᱛᱮ ᱫᱚ ᱚᱱᱮ ᱚᱱᱟ ᱠᱚᱜᱮ ᱵᱮᱥᱤ ᱫᱚ ᱦᱳᱭ ᱪᱮᱫᱟᱜ ᱥᱚᱢ ᱚᱱᱟ ᱫᱚ ᱵᱟᱠᱚ ᱧᱮᱞ ᱛᱟᱦᱮᱱ ᱜᱮᱭᱟ ᱡᱮ ᱪᱷᱚᱠᱟᱜ ᱢᱮᱱᱟᱜ-ᱟ ᱥᱮ ᱪᱮᱫ ᱢᱮᱱᱟᱜ-ᱟ ᱚᱱᱟ ᱫᱚ ᱵᱟᱠᱚ ᱧᱮᱞ ᱛᱟᱦᱮᱱᱟ ᱳᱡᱚᱱ ᱥᱚᱢᱚᱭ ᱫᱚ
ᱚ ᱟᱪᱪᱷᱟ
ᱱᱚᱝᱠᱟ ᱮᱠᱫᱚᱢ ᱴᱟᱴᱠᱟ ᱡᱮᱢᱚᱱ ᱫᱟᱨᱮ ᱠᱷᱚᱱ ᱜᱚᱜ ᱠᱮᱫᱟᱭ ᱟᱨ ᱳᱡᱚᱱ ᱠᱟᱛᱮ ᱮᱢᱟ ᱫᱮᱭᱟ ᱵᱟᱥ ᱦᱳᱭ ᱚᱱᱠᱟ ᱜᱮ ᱦᱩᱭᱱᱟ ᱮᱠᱫᱚᱢ
ᱛᱟᱦᱚᱞᱮ ᱛᱚ ᱪᱟᱥ ᱠᱚ ᱨᱮᱱᱟᱜ ᱫᱚ ᱡᱚᱱᱰᱨᱟ ᱪᱟᱥ ᱠᱚ ᱨᱮᱱᱟᱜ ᱛᱚ ᱟᱹᱰᱤ ᱥᱩᱵᱤᱫᱟ ᱠᱟᱱᱟ ᱡᱮᱦᱮᱛᱩ ᱜᱟᱹᱰᱤ ᱵᱚᱞᱚᱱᱟ ᱥᱮ ᱛᱚ ᱚᱱᱟ ᱟᱠᱷᱨᱤᱧ ᱫᱚ ᱱᱚᱝᱠᱟ ᱵᱟᱝ ᱡᱮ ᱚᱠᱟᱨᱤᱧ ᱟᱠᱷᱨᱤᱧᱟ ᱚᱠᱟᱨᱤᱧ ᱤᱫᱤᱭᱟ ᱥᱮ ᱟᱠᱷᱨᱤᱧᱚᱜ-ᱟ ᱥᱮ ᱵᱟᱝ ᱱᱚᱣᱟ ᱫᱚ ᱚᱱᱠᱟ ᱤᱭᱟᱹ ᱫᱚ ᱵᱟᱹᱱᱩᱜ-ᱟ ᱛᱳ ᱪᱟᱥ ᱢᱟᱱᱮ ᱜᱮ ᱱᱩᱠᱩ ᱜᱟᱹᱰᱤ ᱠᱚ ᱵᱚᱞᱚᱱᱟ
ᱜᱟᱹᱰᱤ ᱵᱚᱞᱚᱱ ᱛᱟᱦᱮᱱ ᱛᱮ ᱮᱠᱴᱩ ᱟᱹᱰᱤ ᱥᱩᱵᱤᱫᱷᱟ ᱢᱮᱱᱟᱜ-ᱟ ᱦᱮᱸ ᱦᱳᱭ
ᱦᱩᱸ ᱦᱩᱸ
ᱚᱱᱛᱮ ᱠᱚᱫᱚ ᱠᱚ ᱪᱟᱥ ᱛᱟᱦᱮᱱ ᱜᱮᱭᱟ ᱥᱮ ᱵᱟᱝᱟ
ᱦᱮᱸ ᱪᱟᱥ ᱦᱩᱭᱩᱜ ᱜᱮᱭᱟ
ᱛᱚ ᱟᱹᱵᱤᱱ ᱥᱟᱶ ᱠᱟᱛᱷᱟ ᱠᱟᱛᱮᱜ ᱟᱹᱰᱤ ᱵᱮᱥ ᱜᱮ ᱱᱤᱛᱚᱜ ᱵᱮᱥᱞᱤᱧ ᱵᱩᱡᱷᱟᱹᱣ ᱠᱮᱫ-ᱟ ᱛᱚ ᱥᱩᱢᱚᱭ ᱠᱚᱦᱚᱸ ᱦᱮᱡ ᱥᱮᱴᱮᱨ ᱟᱠᱟᱱᱟ ᱛᱚ ᱫᱚᱦᱚᱭᱮᱫ-ᱟ ᱞᱤᱧ